ᱦᱮᱞᱳ᱾
ᱦᱮᱸ ᱜᱚᱝᱠᱮ ᱡᱚᱦᱟᱨ ᱜᱮ᱾
ᱦᱮᱸ ᱚᱱᱟᱜᱮ ᱞᱟᱹᱭ ᱢᱩᱪᱟᱹᱫ ᱵᱤᱱ ᱚᱠᱛᱚ ᱠᱚ ᱪᱟᱵᱟᱭᱮᱱᱟ ᱥᱮ? ᱟᱫᱚ ᱱᱚᱝᱠᱟ ᱨᱚᱲ ᱨᱚᱲᱛᱮ ᱚᱠᱛᱚ ᱠᱚ ᱵᱟᱝ ᱛᱤᱨᱮ ᱦᱩᱭ ᱡᱚᱝᱼᱟ ᱵᱩᱡᱷᱟᱹᱣ ᱵᱟᱝ ᱜᱟᱱᱚᱜᱼᱟ
ᱮᱠᱟᱞ ᱮᱠᱟᱞ ᱮᱠᱟᱞ ᱠᱟᱛᱷᱟ ᱦᱚᱸ ᱠᱟᱱ ᱜᱮᱭᱟ ᱴᱷᱤᱠ ᱟᱨ ᱮᱢᱚᱱ ᱨᱚᱲ ᱦᱚᱸ ᱥᱟᱱᱟᱣᱟ ᱢᱟᱱᱮ ᱟᱸ ᱠᱤᱪᱷᱩ ᱡᱤᱱᱤᱥ ᱢᱮᱱᱟᱜ ᱠᱟᱫᱟ ᱡᱮ ᱵᱟᱰᱟᱭ ᱥᱟᱱᱟᱣᱟ ᱥᱮ ᱟᱸ ᱢᱟᱱᱮ ᱱᱚᱝᱠᱟ ᱱᱚᱝᱠᱟᱱ ᱱᱚᱸᱰᱮ ᱨᱚᱯᱚᱲ ᱦᱩᱭᱩᱜ ᱜᱮᱭᱟ ᱛᱚ ᱡᱮ ᱪᱮᱫ ᱞᱮᱠᱟᱱ ᱟᱹᱨᱤᱪᱟᱹᱞᱤ ᱠᱚ ᱥᱮ ᱚᱱᱛᱮᱱᱟᱜ ᱦᱮᱸ ᱚᱠᱟ ᱞᱮᱠᱟ ᱠᱚ ᱢᱟᱱᱟᱣᱟ ᱜᱩᱱᱟᱹᱣᱟ ᱚᱱᱟ ᱠᱚ ᱵᱟᱰᱟᱭ ᱥᱟᱱᱟᱣᱟ ᱟᱹᱰᱤ ᱡᱳᱨ ᱜᱮ ᱛᱚ ᱛᱟᱦᱚᱞᱮ ᱜᱚᱢᱠᱮ ᱮᱸ ᱱᱤᱭᱟᱹ ᱜᱷᱟᱹᱲᱤᱡ ᱫᱚ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱢᱟᱱᱮ ᱮᱸᱜᱻ ᱱᱤᱡᱮᱨᱟᱜ ᱡᱤᱭᱚᱱ ᱨᱮ ᱟᱨᱠᱤ ᱚᱱᱠᱟᱱᱟᱜ ᱪᱮᱫ ᱠᱚ ᱪᱤᱠᱟᱹ ᱵᱟᱲᱟᱭᱮᱫ ᱦᱩᱭᱩᱜ ᱠᱟᱱᱟ?
ᱚ ᱠᱟᱹᱢᱤ ᱦᱚᱨᱟ ᱠᱚᱫᱚ ᱱᱤᱛᱚᱜ ᱫᱚ ᱚᱱᱠᱟ ᱵᱟᱹᱱᱩᱜ ᱟᱱᱟ ᱟᱞᱮ ᱫᱚ ᱪᱟᱥ ᱜᱮᱞᱮ ᱛᱟᱸᱜᱤ ᱠᱟᱜᱼᱟ
ᱟᱪᱪᱷᱟ ᱦᱮᱸ ᱠᱟᱹᱢᱤ ᱠᱟᱹᱥᱱᱤ ᱜᱮ ᱠᱟᱹᱢᱤ ᱠᱟᱹᱥᱱᱤ ᱜᱮ ᱵᱟᱝ
ᱦᱚᱸ
ᱟᱨ ᱚᱱᱠᱟᱱᱟᱜ ᱡᱟᱦᱟᱱᱟᱜ ᱠᱟᱹᱢᱤ ᱠᱚ ᱦᱮᱸ ᱚᱱᱠᱟ ᱡᱟᱦᱟᱱᱟᱜ ᱠᱟᱹᱢᱤ ᱠᱚ ᱥᱟᱶ ᱡᱚᱯᱲᱟᱣ
ᱵᱟᱝᱟ ᱡᱚᱯᱲᱟᱣ ᱵᱟᱹᱱᱩᱜ ᱞᱤᱧᱟ
ᱟᱫᱚ ᱢᱮᱱᱮ ᱚᱱᱛᱮ ᱚᱱᱟ ᱚᱞᱪᱤᱠᱤ ᱨᱮᱱᱟᱜ ᱚᱠᱟᱞᱮᱠᱟ ᱯᱟᱥᱱᱟᱣ ᱚᱠᱟᱞᱮᱠᱟ ᱛᱮ ᱛᱤᱱᱟᱹᱜ ᱦᱟᱵᱤᱡ ᱥᱮᱴᱮᱨ ᱟᱠᱟᱱᱟ ᱠᱟᱹᱴᱤᱡ ᱞᱟᱹᱭ ᱠᱟᱱᱟ ᱠᱚᱞᱮᱡᱽ ᱞᱮᱵᱮᱞ ᱵᱮᱥ ᱟᱹᱰᱤ ᱱᱟᱯᱟᱭ ᱵᱷᱟᱜᱮ ᱵᱩᱡᱷᱟᱹᱣᱱᱟ ᱱᱚᱣᱟ ᱠᱚᱞᱮᱡᱽ ᱨᱮ ᱪᱟᱜ ᱵᱟᱝ ᱦᱮᱸ ᱟᱞᱮ ᱱᱤᱛᱚ ᱱᱤᱛᱚᱜ ᱫᱚ ᱱᱤᱛᱚᱜ ᱫᱚ ᱡᱚᱛᱚᱜ ᱜᱮ ᱪᱟᱞᱟᱜ ᱠᱟᱱᱟ ᱛᱚ ᱮ. ᱢᱮ ᱢᱟᱥᱴᱟᱨᱥ ᱠᱚ ᱠᱚᱨᱟᱣᱮᱫ ᱜᱮᱭᱟ ᱟᱨ ᱱᱚᱱᱛᱮ ᱦᱟᱸᱜ ᱵᱤᱭᱮᱰ ᱦᱚᱸᱠᱚ ᱪᱟᱹᱞᱩ ᱠᱟᱜᱼᱟ ᱟᱨ ᱵᱤᱭᱮᱰ ᱦᱚᱸ ᱪᱟᱹᱞᱩᱜ ᱠᱟᱱᱟ
ᱱᱤ ᱰᱟᱵᱞᱤᱭᱳ ᱦᱩᱭᱩᱜ ᱠᱟᱱᱟ ᱟᱨᱠᱤ ᱦᱮᱸ ᱛᱟᱞᱦᱮ ᱛᱤᱱᱟᱹᱜ ᱴᱟ ᱚᱱᱟ ᱚᱞ ᱪᱤᱠᱤ ᱠᱚᱫᱚ ᱪᱮᱫ ᱞᱮᱠᱟ ᱵᱮᱱ ᱵᱟᱲᱟᱭᱟ ᱥᱮ ᱚᱠᱟ ᱞᱮᱠᱟ?
ᱥᱟᱹᱨᱤ ᱠᱟᱛᱷᱟ ᱵᱚᱞᱛᱮ ᱚᱞᱪᱤᱠᱤᱛᱮ ᱟᱹᱞᱤᱧ ᱫᱚ ᱵᱟᱹᱞᱤᱧ ᱯᱟᱲᱦᱟᱣ ᱟᱠᱟᱱᱟ ᱥᱟᱵᱡᱮᱠᱴ ᱦᱚᱸ ᱵᱟᱝ ᱠᱟᱱ ᱛᱟᱹᱞᱤᱧᱟ ᱛᱚ ᱪᱮᱫ ᱵᱤᱱ ᱞᱟᱹᱭᱟ ᱢᱤᱫᱴᱮᱱ ᱚᱱᱛᱮᱨᱮ ᱤᱫᱤ ᱠᱟ ᱠᱟᱛᱮᱫ ᱢᱤᱫᱴᱟᱝ ᱨᱟᱹᱥᱠᱟᱹ ᱢᱮᱱᱟᱜᱼᱟ ᱚᱱᱟ ᱠᱚᱨᱮ ᱟᱨ ᱚᱞᱪᱤᱠᱤ ᱫᱷᱟᱨᱮᱫ
ᱦᱮᱸ ᱦᱮᱸ
ᱢᱟᱱᱮ ᱠᱞᱟᱥ ᱴᱩ ᱨᱮ ᱡᱚᱠᱷᱚᱱᱤᱧ ᱛᱟᱦᱮᱸ ᱞᱮᱱᱟ ᱡᱚᱠᱷᱚᱱ ᱠᱞᱟᱥ ᱴᱩᱨ ᱨᱤᱧ ᱛᱟᱦᱮᱸᱱᱟ ᱢᱤᱫᱴᱮᱱ ᱢᱟᱥᱴᱟᱨ ᱜᱮ ᱵᱟᱨᱥᱤᱧ ᱜᱟᱱ ᱵᱟᱨᱥᱤᱧ ᱜᱮ ᱚᱞ ᱦᱚᱪᱚ ᱞᱮᱫ ᱞᱮᱭᱟᱭ ᱦᱮᱸ ᱤᱱᱟᱹᱜᱮ ᱢᱮᱱᱟᱜᱼᱟ ᱟᱫᱚ ᱵᱟᱹᱱᱩᱜᱼᱟ ᱟᱫᱚ ᱚᱱᱟ ᱤᱫᱤ ᱠᱟᱛᱮ ᱪᱚᱨᱪᱟ ᱦᱚᱸ ᱵᱟᱹᱱᱩᱜ ᱟᱱᱟ
ᱟᱪᱪᱷᱟ ᱟᱪᱪᱷᱟ ᱛᱚ ᱡᱟᱦᱟᱸ ᱢᱮᱫᱴᱟᱝ ᱟᱪᱪᱷᱟ ᱴᱷᱤᱠ ᱴᱷᱤᱠ ᱡᱟᱦᱟᱸ ᱵᱮᱱ ᱞᱟᱹᱭ ᱠᱮᱜᱼᱟ ᱡᱮ ᱚᱞ ᱪᱤᱠᱤ ᱫᱚ ᱥᱟᱵᱡᱮᱠᱴ ᱫᱚ ᱵᱟᱝ ᱠᱟᱱ ᱛᱟᱞᱤᱧᱟ ᱟᱫᱚ ᱚᱞᱪᱤᱠᱤ ᱫᱚ ᱢᱤᱫᱴᱟᱝ ᱠᱟᱛᱷᱟ ᱦᱩᱭᱩᱜ ᱠᱟᱱᱟ ᱚᱞᱪᱤᱠᱤ ᱫᱚ ᱥᱟᱵᱽᱡᱮᱠᱴ ᱫᱚ ᱵᱟᱝ ᱠᱟᱱᱟ
ᱦᱳᱭ ᱚᱱᱟᱛᱮ ᱟᱹᱞᱤᱧ ᱵᱟᱲᱟᱭ ᱞᱟᱹᱜᱤᱫ ᱨᱤᱠᱟᱹ ᱡᱟᱹᱥᱛᱤ ᱛᱟᱦᱮᱱ ᱛᱟᱹᱞᱤᱧᱟ ᱟᱨ ᱪᱮᱫ ᱥᱮᱸᱲᱟ ᱞᱟᱹᱜᱤᱫ ᱮᱸ ᱵᱷᱟᱜ ᱞᱤᱧ ᱵᱩᱡᱷᱟᱹᱣ ᱜᱮᱭᱟ
ᱦᱮᱸ ᱚᱞ ᱪᱤᱠᱤ ᱫᱚ ᱪᱮᱫ ᱠᱟᱱᱟ ᱜᱚᱝᱠᱮ ᱞᱟᱹᱭᱤᱧ ᱚᱞ ᱪᱤᱠᱤ ᱫᱚ ᱢᱤᱫᱴᱮᱱ ᱵᱚᱨᱱᱚ ᱠᱟᱱᱟ ᱵᱚᱨᱱᱚ ᱥᱮ ᱢᱤᱫᱴᱟᱝ ᱥᱠᱨᱤᱯᱴ ᱠᱟᱱᱟ ᱡᱟᱦᱟᱸ ᱠᱚ ᱢᱮᱛᱟᱜ ᱠᱟᱱᱟ ᱦᱮᱸ। ᱟᱫᱚ ᱚᱱᱟ ᱫᱚ ᱦᱩᱭᱩᱜ ᱠᱟᱱᱟ ᱜᱩᱨᱩ ᱜᱚᱢᱠᱮ ᱡᱟᱦᱟᱸᱭ ᱛᱮᱭᱟᱨ ᱠᱟᱜᱼᱟ ᱚᱱᱟ ᱵᱚᱱ ᱵᱟᱲᱟᱭᱟ ᱛᱚ ᱡᱟᱦᱟᱸ ᱚᱱᱟ ᱯᱚᱨᱮ ᱡᱟᱦᱟᱸ ᱠᱚ ᱚᱱᱟᱛᱮ ᱚᱞ ᱟᱠᱟᱱᱟ ᱡᱟᱦᱟᱸ ᱛᱤᱱᱟᱹᱜ ᱥᱟᱛᱟᱢ ᱡᱟᱦᱟᱸ ᱛᱤᱱᱟᱹᱜ ᱥᱟᱵᱡᱮᱠᱴ ᱩᱱ ᱚᱠᱛᱚ ᱚᱱᱟ ᱫᱚᱵᱚᱱ ᱞᱟᱹᱭᱟ ᱚᱱᱟ ᱫᱚ ᱥᱟᱵᱡᱮᱠᱴ ᱠᱟᱱᱟ ᱥᱮ ᱥᱟᱛᱟᱢ ᱠᱟᱱᱟ ᱠᱤᱱᱛᱩ ᱚᱞᱪᱤᱠᱤ ᱟᱵᱚᱣᱟ ᱫᱚ ᱠᱤᱱᱛᱩ ᱢᱤᱫᱴᱟᱝ ᱨᱤ ᱢᱤᱫᱴᱟᱝ ᱵᱚᱨᱱᱚ ᱟᱵᱚᱣᱟᱜ ᱯᱟᱹᱨᱥᱤ ᱡᱟᱦᱟᱸ ᱞᱮᱠᱟᱛᱮ ᱯᱷᱳᱴᱮᱞ ᱥᱚᱫᱚᱨᱚᱜ ᱢᱟ ᱦᱳᱭ ᱮᱠᱴᱩ ᱯᱷᱩᱴᱮᱞ ᱥᱚᱫᱚᱨᱚᱜ ᱢᱟ ᱚᱱᱟ ᱨᱮᱱᱟᱜ ᱨᱮᱱᱟᱜ ᱢᱤᱫᱴᱟᱝ ᱟᱠᱷᱚᱨ ᱠᱟᱱᱟ ᱚᱞ ᱪᱤᱠᱤ ᱫᱚ ᱜᱚᱝᱠᱮ ᱦᱮᱸ,
ᱪᱮᱫᱟᱜ ᱥᱮ ᱢᱟᱱᱮ ᱚᱞᱪᱤᱠᱤ ᱤᱫᱤ, ᱠᱟᱛᱮᱫ ᱠᱚ ᱯᱟᱲᱦᱟᱜ ᱜᱮᱭᱟ ᱥᱮ ᱱᱤᱛᱚᱜ ᱫᱚ, ᱚᱱᱟ ᱠᱷᱟᱛᱤᱨ ᱥᱟᱵᱡᱮᱠᱴ ᱞᱤᱧ ᱞᱟᱹᱭ ᱦᱚᱪᱚ ᱠᱮᱼᱟ᱾ᱟᱨ ᱪᱮᱫ,
ᱦᱸ ᱴᱷᱤᱠ ᱜᱮᱭᱟ, ᱠᱚᱱᱚ ᱵᱮᱯᱟᱨ ᱟᱵᱚ ᱫᱚ ᱟᱹᱰᱤ ᱠᱤᱪᱷᱩ ᱵᱟᱵᱚᱱ ᱵᱟᱰᱟᱭᱟ, ᱟᱨ ᱥᱮ ᱡᱮᱢᱚᱱ ᱟᱵᱮᱱ ᱦᱮᱸ ᱡᱮᱢᱚᱱ ᱟᱵᱮᱱ ᱠᱤᱪᱷᱩᱵᱤᱱ ᱵᱟᱲᱟᱭᱟ, ᱡᱟᱸᱦᱟ ᱫᱚ ᱟᱹᱞᱤᱧ ᱵᱟᱝ ᱞᱤᱧ ᱵᱟᱲᱟᱭᱟ ᱦᱚᱭᱛᱚ ᱟᱹᱞᱤᱧ ᱡᱟᱦᱟᱞᱤᱧ ᱵᱟᱲᱟᱭᱟ, ᱟᱵᱮᱱ ᱵᱟᱵᱮᱱ ᱵᱟᱲᱟᱭᱟ, ᱚᱱᱠᱟ ᱠᱟᱛᱮᱜ ᱜᱮ ᱟᱵᱚ ᱢᱟᱹᱱᱢᱤ ᱛᱟᱞᱟᱨᱮ ᱡᱟᱦᱟᱸ ᱱᱟᱜ ᱢᱤᱫᱴᱟᱝ,
ᱟᱱᱟ ᱜᱚᱱᱟ ᱛᱟᱦᱮᱸᱱᱟ, ᱥᱮᱬᱟ ᱥᱮᱬᱟ ᱠᱚ ᱦᱤᱡᱩᱜ ᱜᱮᱭᱟ, ᱟᱹᱞᱤᱧ ᱚᱠᱟᱞᱤᱧ ᱵᱟᱲᱟᱭᱟ ᱚᱱᱟ ᱟᱵᱤᱱᱧᱤᱧ ᱥᱮᱬᱟᱵᱤᱱᱟ, ᱟᱹᱵᱤᱱ ᱚᱠᱟ ᱵᱤᱱ ᱵᱟᱲᱟᱭᱟ, ᱚᱱᱟ ᱟᱹᱞᱤᱧ-ᱟᱹᱞᱤᱧ ᱵᱤᱱ ᱥᱮᱬᱟ ᱟᱹᱞᱤᱧᱟ᱾
ᱱᱚᱶᱟ ᱜᱮᱛᱚ ᱠᱟᱛᱷᱟ ᱠᱟᱱᱟ, ᱠᱟᱨᱚᱱ ᱱᱚᱝ ᱠᱟ ᱠᱟᱛᱮ ᱠᱟᱛᱚ ᱟᱵᱚ, ᱢᱟᱲᱟᱝ ᱥᱮᱫ ᱵᱚᱱ ᱞᱟᱦᱟ ᱤᱫᱤ ᱫᱟᱲᱮᱭᱟᱜᱼᱟ, ᱡᱩᱫᱤ ᱤᱧ ᱤᱧᱟᱹᱜ ᱡᱤᱱᱤᱥ ᱤᱧ ᱥᱮᱬᱟ ᱠᱟᱜᱼᱟ, ᱤᱧ ᱴᱷᱮᱡ ᱜᱤᱧ ᱫᱚᱦᱚᱭᱟ, ᱛᱚ ᱚᱱᱟ ᱡᱤᱱᱤᱥ ᱫᱚ ᱟᱫᱚ ᱵᱟᱧᱪᱟᱣ ᱪᱤᱠᱟᱹ ᱛᱮᱭ ᱛᱟᱦᱮᱸᱱᱟ ᱵᱟᱧᱪᱟᱣ ᱛᱟᱦᱮᱸ ᱞᱟᱹᱜᱤ ᱤᱧ ᱮᱴᱟᱜ ᱦᱚᱲᱤᱧ ᱥᱮᱬᱟ ᱦᱚᱪᱚ ᱫᱟᱲᱮᱭᱟᱠᱚ ᱢᱟ, ᱛᱚᱵᱮ ᱵᱟᱧᱪᱟᱣ ᱛᱟᱦᱮᱸᱱᱟ ᱚᱱᱟ ᱡᱤᱱᱤᱥ᱾ ᱥᱮ ᱵᱟᱝ, ᱡᱟᱦᱟᱸ ᱞᱮᱠᱟ ᱜᱩᱨᱩ ᱜᱚᱝᱠᱮ ᱛᱮᱭᱟᱨ ᱴᱚ ᱠᱟᱫᱟᱭ ᱚᱞᱪᱤᱠᱤ᱾ ᱥᱮ ᱵᱟᱝ ᱫᱚ, ᱛᱮᱭᱟᱹᱨ ᱠᱮᱟᱭ ᱛᱮᱭᱟᱨ ᱯᱚᱨᱮ ᱩᱱᱤ, ᱩᱱᱤ ᱟᱡ ᱮ ᱛᱮᱭᱟᱨ ᱡᱩᱫᱤ ᱟᱡ ᱢᱚᱫᱽᱫᱷᱮ ᱨᱮᱜᱮ ᱫᱚᱦᱚ ᱠᱮᱭᱟᱭ, ᱱᱤᱛᱚᱜ ᱦᱟᱹᱵᱤᱡ ᱟᱵᱚ ᱵᱚᱱ ᱯᱟᱲᱦᱟᱣ ᱫᱟᱲᱮ ᱠᱚᱜᱼᱟ, ᱟᱵᱚᱣᱟ ᱫᱤᱥᱚᱢ ᱫᱩᱱᱭᱟᱹ ᱨᱮ ᱯᱟᱥᱱᱟᱣ ᱠᱚᱜᱼᱟ, ᱵᱟᱝ ᱯᱟᱥᱱᱟᱣ ᱠᱚᱜᱼᱟ᱾ ᱛᱟᱦᱚᱞᱮ, ᱚᱱᱠᱟᱜᱮ ᱩᱱᱤ ᱟᱡᱼ ᱮ ᱛᱮᱭᱟᱨ ᱞᱮᱜᱼᱟᱭ, ᱱᱤᱛᱚᱜ ᱟᱡ ᱴᱷᱮᱱ ᱛᱮᱭᱟᱨ ᱯᱚᱨᱮ ᱟᱡ ᱟᱸᱻ, ᱱᱚᱜᱚᱭ ᱫᱤᱥᱚᱢ ᱫᱤᱥᱚᱢ ᱨᱮ, ᱯᱟᱥᱱᱟᱣ ᱠᱟᱜ ᱠᱷᱟᱹᱛᱤᱨ
ᱚᱞᱚᱜ ᱯᱟᱲᱦᱟᱣ ᱨᱮᱭᱟᱜ ᱠᱟᱱᱟ ᱵᱚᱱ, ᱟᱵᱚᱣᱟᱜ ᱦᱚᱸ ᱢᱤᱫᱴᱮᱝ ᱠᱟᱛᱷᱟ ᱵᱚ ᱫᱚᱦᱚ ᱫᱟᱲᱮᱭᱟᱜ ᱠᱟᱱᱟ, ᱡᱟᱦᱟᱸ ᱨᱮ ᱦᱮᱸᱥᱮ?
ᱮᱠᱫᱚᱢ, ᱮᱠᱫᱚᱢ, ᱮᱠᱫᱚᱢ, ᱴᱷᱤᱠ᱾
ᱱᱤᱛᱚᱜ ᱫᱚ ᱟᱵᱚ ᱚᱱᱟ ᱠᱚᱱᱥᱴᱤᱴᱤᱭᱩᱥᱚᱱ ᱦᱚ, ᱚᱞᱪᱤᱠᱤ ᱛᱮ ᱚᱞᱚᱜᱟ ᱦᱟᱸᱜ᱾
ᱦᱮᱸ, ᱦᱮᱸ, ᱚᱱᱟ ᱢᱟ ᱟᱹᱞᱤᱧ ᱢᱤᱫ ᱴᱷᱮᱱ ᱯᱚᱛᱚᱵ ᱠᱚ ᱢᱮᱱᱟᱜᱼᱟ, ᱚᱱᱟ ᱫᱚᱞᱤᱧ ᱯᱟᱲᱦᱟᱜ ᱠᱟᱱ ᱛᱮ, ᱚᱱᱟ ᱠᱚᱫᱚ ᱮᱠᱫᱚᱢ, ᱢᱟᱱᱮ ᱚᱱᱟ ᱠᱚᱞᱤᱭ ᱫᱚ, ᱟᱹᱰᱤᱜᱮ ᱤᱭᱟᱹ ᱢᱮᱱᱟᱜ ᱠᱟᱫᱟ᱾ ᱛᱟᱦᱞᱮ ᱜᱚᱝᱠᱮ ᱱᱤᱭᱟᱹ ᱜᱷᱟᱹᱲᱤᱡ ᱢᱟᱱᱮ ᱥᱮᱬᱟ, ᱨᱮᱱᱟᱜ ᱪᱮᱫ ᱞᱮᱠᱟ ᱤᱪᱪᱷᱟᱹ ᱠᱚᱫᱚ?
ᱥᱮᱬᱟ ᱨᱮᱭᱟᱜ ᱤᱪᱪᱷᱟᱹ ᱠᱚᱫᱚ ᱢᱮᱱᱟᱜᱼᱟ᱾ ᱴᱷᱤᱠ ᱟᱪᱪᱷᱮ ᱟᱫᱚ, ᱚᱝᱠᱟ ᱚᱠᱛᱚ ᱠᱚ ᱵᱟᱝ ᱧᱟᱢᱚᱜ ᱠᱟᱱᱟ, ᱟᱹᱞᱤᱧ ᱢᱟ ᱠᱚᱞᱮᱡᱽ ᱢᱟ ᱟᱹᱞᱤᱧ ᱢᱟ, ᱠᱚᱞᱮᱡᱽ ᱨᱮᱞᱤᱧ ᱚᱞᱚᱜ ᱠᱟᱱ ᱛᱟᱦᱮᱸᱱ᱾ ᱦᱮᱸ ᱟᱞᱤᱧᱟᱜ ᱥᱟᱵᱡᱮᱠᱴ ᱵᱷᱮᱜᱟᱨ ᱜᱮ ᱛᱟᱦᱮᱸᱱᱟ, ᱛᱚᱵᱩ ᱥᱟᱱᱛᱟᱞᱤ ᱰᱤᱯᱟᱨᱴᱢᱮᱱᱴ ᱠᱚᱞᱤᱧ ᱫᱩᱲᱩᱵ ᱠᱚᱜ ᱛᱟᱦᱮᱱᱟ᱾
ᱟᱪᱪᱷᱟ, ᱟᱪᱷᱟᱷᱟ᱾
ᱰᱤᱯᱟᱨᱢᱮᱱᱴ ᱜᱤᱫᱽᱨᱟᱹ ᱠᱚ ᱥᱟᱝ ᱦᱚ ᱞᱤᱧ ᱢᱮᱥᱟᱜ ᱛᱟᱦᱮᱸᱱᱟ, ᱦᱮᱸ ᱡᱟᱦᱟᱱᱟᱜ ᱚᱱᱩᱥ ᱴᱟᱹᱱ ᱠᱚᱨᱮ ᱦᱚᱸ, ᱠᱟᱹᱴᱤᱡ ᱥᱮᱞᱮ ᱫᱚᱜ ᱞᱤᱧ ᱛᱟᱦᱮᱸᱱᱟ᱾
ᱦᱮᱸ, ᱦᱮᱸ, ᱦᱮᱸ᱾
ᱮ ᱥᱟᱵᱡᱮᱴ ᱮᱴᱟᱜ ᱜᱮ ᱛᱟᱞᱤᱧᱟ, ᱟᱹᱞᱤᱧ ᱫᱚ ᱵᱷᱮᱜᱟᱨ ᱥᱟᱵᱡᱮᱠᱴ ᱜᱮ ᱟᱞᱤᱧ ᱫᱚ, ᱡᱤᱭᱞᱚᱡᱤ ᱛᱮᱞᱤᱧ ᱯᱟᱲᱟᱜ ᱜᱮ ᱡᱤᱭᱟᱹᱞᱚᱡᱤ ᱚᱱᱟᱨᱥ ᱛᱮ, ᱛᱟᱣᱨᱮᱦᱚᱸ ᱢᱚᱴᱟᱢᱩᱴᱤ ᱚᱱᱛᱮ ᱨᱮᱫᱚ, ᱟᱹᱞᱤᱧ ᱥᱮᱞᱮᱫ ᱞᱤᱧ ᱛᱟᱦᱮᱸᱱᱟ᱾
ᱟᱪᱪᱷᱟ, ᱟᱪᱪᱷᱟ, ᱟᱪᱪᱷᱟ᱾ ᱚᱸ
ᱡᱟᱦᱟᱸ ᱛᱤᱱᱟᱹᱜ ᱜᱮ ᱦᱩᱭᱩᱜ, ᱱᱚᱣᱟ ᱠᱚᱞᱮᱡᱽ ᱠᱚᱨᱮ, ᱱᱚᱜᱼᱚᱭ ᱯᱟᱹᱨᱥᱤ ᱢᱟᱦᱟ ᱠᱚ, ᱢᱟᱱᱟᱣ ᱦᱩᱭᱩᱜ ᱜᱮᱭᱟ ᱜᱩᱨᱩ ᱜᱚᱢᱠᱮᱭᱟᱜ ᱡᱟᱱᱟᱢ ᱢᱟᱦᱟ ᱠᱚ᱾ ᱠᱚ ᱢᱟᱱᱟᱣ ᱦᱳᱭᱳᱜ ᱜᱮᱭᱟ, ᱤᱱᱟᱹ ᱯᱚᱨᱮ ᱱᱚᱜᱼᱚᱭ ᱛᱤᱨᱤᱥᱮ ᱡᱩᱱ ᱫᱚ ᱦᱟᱸᱜ ᱵᱟᱠᱚ ᱢᱟᱱᱟᱣ ᱜᱮᱭᱟ, ᱪᱷᱩᱴᱤ ᱛᱟᱦᱮᱱᱟ ᱠᱚᱞᱮᱡᱽ ᱠᱚ, ᱪᱷᱩᱴᱤ ᱠᱟᱜ ᱜᱮᱭᱟ ᱦᱮᱸ᱾ ᱵᱟᱠᱚ ᱢᱟᱱᱟᱣ ᱜᱮᱭᱟ ᱛᱚ ᱫᱷᱟᱣ ᱚᱱᱟᱜᱮ ᱚᱱᱟ, ᱱᱤᱭᱮ ᱠᱟᱹᱴᱤᱡ ᱪᱩᱹᱞᱩᱝ ᱢᱮᱰᱟᱢ ᱥᱟᱞᱟᱜ ᱜᱟᱞᱚᱪ ᱵᱟᱲᱟ ᱦᱳᱭ ᱞᱮᱱᱟ᱾ ᱦᱮᱸ ᱛᱚ ᱱᱚᱣᱟ ᱫᱚ, ᱪᱮᱫᱟᱜ ᱵᱚᱱ ᱵᱟᱛ ᱠᱟᱜᱼᱟ, ᱟᱵᱚ ᱫᱚ ᱟᱜᱚᱥᱴ ᱢᱟᱥᱟ ᱱᱚᱣᱟ ᱱᱚ ᱛᱟᱹᱨᱤᱠᱷ ᱦᱚᱸ, ᱵᱤᱥᱚᱽ ᱟᱹᱫᱤᱵᱥᱤ ᱫᱤᱵᱚᱥ ᱵᱚᱱ ᱢᱟᱱᱟᱣ ᱜᱮᱭᱟ᱾ ᱦᱮᱸ ᱠᱚᱞᱮᱡᱽ ᱨᱮ ᱢᱟᱱᱟᱣ ᱦᱩᱭᱩᱜ ᱜᱮᱭᱟ ᱚᱱᱟᱦᱚᱸ ᱪᱤᱠᱟᱹᱭᱮᱱᱟ ᱰᱤᱯᱟᱨᱴᱢᱮᱱᱴ ᱢᱚᱫᱽᱫᱷᱮ ᱨᱮᱜᱮ᱾ ᱦᱮᱸ ᱛᱚ ᱞᱟᱹᱭ ᱦᱩᱭᱩᱜ ᱠᱟᱱᱟ ᱡᱮ ᱱᱚᱣᱟ ᱰᱤᱯᱟᱨᱢᱮᱱᱴ ᱵᱷᱤᱛᱨᱤ ᱪᱮᱫᱟᱜ ᱵᱚᱱᱫᱚᱦᱚᱭᱟ ᱱᱚᱣᱟ ᱫᱚ ᱠᱚᱞᱮᱡᱽ ᱨᱮᱵᱚᱱ ᱯᱟᱥᱱᱟ ᱟᱵᱚ ᱫᱚ ᱦᱚᱞ ᱨᱮᱵᱚᱱ ᱠᱚᱨᱟᱣᱟ᱾ ᱡᱷᱚᱛᱚ ᱦᱚᱲ ᱵᱟ ᱵᱟᱲᱟᱭ ᱩᱪᱤᱛ ᱡᱚᱛᱚ ᱦᱚᱲ ᱞᱟᱹᱠᱛᱤᱜ ᱠᱟᱱᱟ ᱥᱮ ᱡᱮ ᱟᱞᱮ ᱪᱮᱫᱟᱜ ᱞᱮ ᱢᱟᱱᱟᱣ ᱜᱮᱭᱟ᱾ ᱛᱚ ᱦᱚᱲ ᱫᱤᱠᱩ ᱠᱚ ᱛᱟᱦᱮᱱ ᱠᱷᱟᱱ ᱪᱤᱠᱟᱹᱭᱱᱟ ᱩᱱᱠᱩ ᱦᱚᱸᱠᱚ ᱵᱟᱲᱟᱭᱟ ᱩᱱᱠᱩ ᱦᱚᱸ ᱟᱵᱚ ᱟᱹᱨᱤᱪᱟᱹᱞᱤ ᱠᱚ ᱵᱟᱲᱟᱭ ᱢᱟ ᱦᱮᱸ ᱟᱵᱚ ᱵᱷᱤᱛ ᱵᱷᱤᱛᱨᱤ ᱨᱮ ᱵᱚᱱ ᱫᱚᱦᱚ ᱞᱮᱠᱷᱟᱱ ᱫᱚ ᱚᱱᱟ ᱪᱮᱫ ᱦᱩᱭᱩᱜᱼᱟ
ᱵᱟᱝ ᱵᱟᱝ
ᱚᱱᱟ ᱛᱮᱞᱮ ᱢᱟᱱᱟᱣ ᱜᱮᱭᱟ ᱟᱨ ᱱᱤᱭᱟᱹ ᱱᱤᱛᱟᱹᱜ ᱟᱡᱚᱢᱚᱜ ᱠᱟᱱᱟ ᱜᱚᱝᱠᱮ?
ᱦᱳᱭ ᱱᱮᱴᱣᱟᱨᱠ ᱟᱹᱰᱤ ᱜᱚᱱᱰᱳᱜᱳᱞ ᱧᱚᱜ ᱨᱮᱛᱚ ᱱᱤᱛᱚᱜ ᱫᱚ ᱟᱸᱡᱚᱢᱚᱜ ᱠᱟᱱᱟ᱾
ᱛᱚ ᱫᱤᱱ ᱪᱟᱞᱩᱭ ᱜᱮᱭᱟᱭ ᱳᱟᱭᱯᱷᱟᱭ ᱛᱮ ᱟᱪᱪᱷᱟ ᱟᱪᱪᱷᱟ
ᱚ
ᱱᱤᱛᱚᱜ ᱟᱡᱚᱢᱚᱜ ᱠᱟᱱᱟ ᱜᱚᱢᱠᱮ
ᱦᱚᱸ ᱱᱤᱛᱳ ᱫᱚ ᱟ ᱧᱟᱢᱚᱜ ᱠᱟᱱ ᱜᱮᱭᱟ᱾
ᱟᱫᱚ ᱟᱨ ᱱᱤᱛᱚᱜ ᱫᱚ ᱧᱮᱞᱚᱜ ᱠᱟᱱᱟ ᱡᱮ ᱱᱚᱜᱼᱚᱭ ᱱᱤᱭᱟᱹ ᱱᱤᱭᱟᱹ ᱪᱷᱚᱴ ᱠᱷᱚᱱᱟᱜ ᱫᱚ ᱡᱟᱦᱟᱸᱞᱮ ᱞᱮᱠᱟ ᱟᱸᱡᱚᱢᱚᱜ ᱠᱟᱱᱟ ᱤᱛᱩᱱ ᱟᱥᱲᱟ ᱨᱮᱦᱚᱸ ᱚᱱᱟ ᱠᱚᱫᱚ ᱢᱟᱱᱟᱣ ᱫᱚ ᱯᱟᱨᱢᱤᱥᱚᱱ ᱫᱚ ᱠᱚ ᱮᱢ ᱠᱟᱜᱼᱟ ᱢᱟᱱ ᱟᱹᱰᱤ ᱢᱟᱱᱟᱣ ᱫᱚ ᱜᱟᱱᱚᱜᱼᱟ᱾ ᱚᱱᱠᱟᱷᱮᱱ ᱠᱟᱛᱷᱟ ᱟᱸᱡᱚᱢᱚᱜ ᱠᱟᱱᱟ ᱛᱤᱱᱟᱹᱜᱴᱟ ᱪᱮᱫ ᱪᱤᱠᱟᱹᱜ ᱠᱟᱱᱟ ᱦᱮᱸ
ᱟᱨ ᱢᱤᱫᱴᱝ ᱠᱟᱛᱷᱟ ᱞᱟᱹᱭ ᱞᱮᱠᱷᱟᱱᱞᱤᱧ ᱦᱚᱭᱛᱳ ᱠᱷᱟᱨᱟᱯ ᱵᱤᱱ ᱵᱩᱡᱷᱟᱹᱣᱟ᱾ ᱦᱮᱸ ᱟᱵᱤᱱ ᱥᱜ ᱫᱚ ᱵᱟᱝ ᱟᱹᱞᱤᱧ ᱦᱚᱸ ᱠᱷᱟᱨᱟᱯ ᱞᱤᱧ ᱵᱩᱡᱷᱟᱹᱣᱮᱫ ᱜᱮᱭᱟ ᱦᱮᱸ ᱡᱟᱦᱟᱸ ᱛᱤᱱᱟᱹᱜ ᱡᱮ ᱱᱤᱛᱚᱜ ᱡᱮ ᱥᱟᱱᱛᱟᱲᱤ ᱰᱤᱯᱟᱨᱢᱮᱱᱴ ᱨᱮ ᱜᱤᱫᱽᱨᱟᱹ ᱢᱮᱱᱟᱜ ᱠᱚᱣᱟ ᱵᱤᱥᱮᱥ ᱠᱚᱨᱮ ᱟᱞᱮᱭᱟᱜ ᱠᱚᱞᱡᱽ ᱨᱮᱞᱮ ᱧᱮᱞᱮᱫᱼᱟ᱾
ᱦᱮᱸ ᱦᱮᱸ ᱦᱮᱸ
ᱛᱚ ᱡᱩᱱᱤᱭᱟᱨ ᱦᱩᱭᱩᱜ ᱡᱟᱦᱟᱸᱭ ᱡᱮ ᱥᱤᱱᱤᱭᱟᱨ ᱥᱤᱱᱤᱭᱟᱨ ᱫᱚ ᱵᱟᱝ ᱟ, ᱱᱤᱛᱚᱜ ᱫᱚ ᱟᱞᱮ ᱜᱮᱞᱮ ᱥᱤᱱᱤᱭᱟᱨ ᱠᱟᱱᱟ ᱛᱚ, ᱟᱞᱮ ᱞᱮᱵᱮᱞ ᱡᱟᱦᱟᱸ ᱢᱮᱱᱟᱜ ᱠᱚᱣᱟ ᱟᱞᱮ ᱥᱟᱜᱮ ᱡᱟᱦᱟᱸᱭ ᱥᱟᱱᱛᱟᱲᱤ ᱰᱤᱯᱟᱨᱢᱮᱱᱴ ᱨᱮ ᱢᱮᱱᱟᱜ ᱠᱚ ᱩᱱᱠᱩ ᱩᱱᱟᱹ ᱩᱜᱫᱳᱽ ᱵᱟᱠᱚ ᱦᱟᱛᱟᱣᱮᱫᱼᱟ᱾ ᱯᱨᱚᱛᱛᱮᱠ ᱴᱟ ᱡᱟᱦᱟᱱ ᱠᱷᱮᱛ ᱨᱮ ᱜᱮ ᱦᱮᱸ
ᱟᱪᱪᱷᱟ
ᱡᱚᱠᱷᱚᱱ ᱫᱟᱫᱟ- ᱫᱤᱫᱤ ᱛᱮᱠᱚ ᱛᱟᱦᱮᱸ ᱞᱮᱱᱟ ᱥᱤᱱᱤᱭᱟᱨ ᱠᱚ᱾ ᱛᱚᱠᱷᱚᱱ ᱫᱚ ᱡᱷᱚᱛᱚᱱᱟᱜ ᱜᱮ ᱴᱷᱤᱠ ᱴᱷᱟᱠ ᱜᱮ ᱦᱩᱭᱩᱜ ᱠᱟᱱᱟ ᱱᱤᱛᱚᱜ ᱟᱨ ᱚᱱᱠᱟ ᱜᱤᱫᱽᱨᱟᱹ ᱵᱷᱤᱛᱨ ᱵᱷᱤᱛᱨᱤ ᱨᱮ ᱩᱛᱩᱜ ᱠᱚ ᱵᱟᱞᱤᱧ ᱧᱮᱞᱮᱫᱼᱟ ᱱᱤᱡᱮ ᱜᱮ ᱟᱰᱤᱥᱞᱤᱧ ᱵᱩᱡᱷᱣᱮᱫᱼᱟ ᱟᱞᱮ ᱫᱚ ᱯᱟᱨᱵᱷᱮᱱᱴ ᱵᱷᱮᱜᱟᱨ ᱜᱮᱛᱟᱞᱮᱭᱟ, ᱛᱚᱵᱩ ᱨᱮᱦᱚᱸ ᱟᱞᱮ ᱫᱚ ᱞᱮ ᱥᱚᱦᱚᱨ ᱥᱮᱴᱮᱨᱚᱜ ᱠᱟᱱᱟ ᱟᱯᱮ ᱫᱚ ᱠᱷᱩᱫ ᱰᱤᱟᱨᱴᱢᱮᱱᱴ ᱨᱮᱱ ᱜᱤᱫᱽᱨᱟᱹ ᱠᱟᱱᱟ ᱯᱮ ᱟᱯᱮ ᱡᱩᱫᱤ ᱵᱟᱯᱮ ᱩᱫᱽᱫᱳᱽ ᱵᱟᱯᱮ ᱦᱟᱛᱟᱣᱟ, ᱟᱞᱮ ᱜᱚᱲᱚ ᱥᱚᱯᱚᱦᱚᱫ ᱞᱮ ᱮᱢᱟ ᱯᱮᱭᱟ ᱪᱤᱠᱟᱹᱛᱮ?
ᱮᱠᱟᱞ ᱮᱠᱟᱞ ᱱᱤᱭ ᱜᱮ ᱡᱚᱛᱷᱟᱛ ᱠᱟᱛᱷᱟ ᱵᱮᱱ ᱞᱟᱹᱭᱮᱫᱼᱟ᱾ ᱠᱟᱨᱚᱱ ᱟᱵᱚ ᱫᱚ ᱯᱳᱭᱞᱳ ᱫᱚ ᱦᱩᱭᱩᱜ ᱠᱟᱱᱟ ᱰᱤᱯᱟᱨ ᱢᱮᱱᱟᱜ ᱱᱚᱣᱟ ᱟᱹᱰᱤ ᱢᱟᱨᱟᱝ ᱫᱟᱭᱤᱛᱛᱚ ᱠᱟᱱᱟ᱾ ᱠᱟᱨᱚᱱ ᱩᱱᱤ ᱜᱮ ᱚᱱᱟ ᱢᱤᱫᱴᱟᱝ ᱯᱟᱨᱢᱤᱥᱚᱱ ᱢᱮᱱᱟᱜ ᱛᱟᱭᱟ ᱚᱱᱟ ᱤᱭᱟᱹ ᱨᱮᱫᱚ ᱡᱮ ᱚᱱᱟ ᱠᱚᱨᱟᱣ ᱞᱟᱹᱜᱤᱫ ᱯᱳᱭᱞᱳ ᱫᱚ ᱚᱰᱮ ᱢᱟᱸ ᱮᱴᱟᱜ ᱡᱟᱦᱟᱸ ᱤᱭᱟᱹ ᱠᱚ ᱢᱮᱱᱟᱜ ᱠᱚ ᱠᱚᱣᱟ ᱩᱱᱠᱩ ᱢᱟᱠᱚ ᱥᱟᱹᱛ ᱥᱟᱯᱲᱟᱜ ᱜᱮᱭᱟ ᱟᱫᱚ ᱟᱯᱮ ᱠᱚᱜᱮ ᱡᱩᱫᱤ ᱵᱟᱯᱮ ᱥᱟᱹᱛ ᱪᱟᱵᱲᱟᱜᱼᱟ, ᱛᱟᱦᱞᱮ ᱩᱱᱠᱩ ᱫᱚ ᱪᱤᱠᱟ ᱛᱮ ᱚᱸᱰᱮ ᱜᱚᱲᱚᱯ ᱢᱟ ᱵᱟᱝ ᱚᱱᱟ ᱛᱚ ᱟᱹᱛᱩ ᱫᱤᱥᱚᱢ ᱫᱚ ᱵᱟᱝ ᱠᱟᱱᱟ, ᱡᱮ ᱟᱹᱛᱩ ᱫᱤᱥᱚᱢ ᱠᱟᱱ ᱦᱮᱸ ᱴᱷᱤᱠ
ᱟᱨ ᱢᱟᱱᱮ ᱡᱟᱦᱟᱸᱭ ᱡᱮ ᱢᱮᱰᱟᱢ ᱠᱚ ᱢᱮᱱᱟᱜ ᱠᱚᱣᱟ ᱡᱟᱦᱟᱸᱭ ᱡᱮ ᱢᱟᱪᱮᱫ ᱜᱚᱢᱠᱮ ᱠᱚ ᱢᱮᱱᱟᱜ ᱠᱚᱣᱟ ᱩᱱᱠᱩ ᱠᱚᱠᱚ ᱞᱟᱹᱭ ᱜᱮᱭᱟ ᱡᱮᱸ ᱥᱩᱫᱷᱩ ᱱᱚᱣᱟ ᱫᱚᱸ ᱟᱯᱮ ᱫᱚ ᱢᱟᱱᱮ ᱥᱩᱫᱩ ᱰᱤᱯᱟᱨᱴᱢᱮᱱᱴ ᱢᱚᱫᱽᱫᱷᱮ ᱨᱮᱫᱚ ᱟᱞᱚᱯᱮ ᱫᱚᱦᱚᱭᱟ᱾ ᱰᱤᱯᱟᱨᱢᱮᱱᱴ ᱢᱚᱫᱽᱫᱷᱮ ᱨᱮᱫᱚ ᱟᱞᱚᱯᱮ ᱫᱚᱦᱚᱭᱟ ᱠᱟᱹᱴᱤᱡᱽ ᱟᱨᱦᱚᱸ ᱠᱟᱹᱴᱤᱡᱽ ᱥᱮᱬᱟ ᱞᱮᱵᱮᱞ ᱨᱮ ᱤᱫᱤ ᱯᱮ ᱦᱮᱸ ᱢᱤᱫ ᱥᱚᱢᱚᱭ ᱱᱤᱛᱚᱜ ᱦᱚᱭᱛᱚ ᱠᱚᱨᱟᱣ ᱮᱱ ᱱᱚᱜ ᱢᱤᱫᱴᱮᱱ ᱰᱤᱯᱟᱨᱢᱮᱱᱴ ᱵᱷᱤᱛᱨᱤ ᱨᱮ ᱵᱚ ᱠᱚᱨᱟᱣ ᱮᱼᱟ, ᱚᱱᱟ ᱢᱤᱫ ᱥᱚᱢᱚᱭ ᱫᱚ ᱦᱚᱞ ᱨᱮᱵᱚᱱ ᱠᱚᱨᱟᱣᱟ ᱡᱚᱛᱚ ᱦᱚᱲ ᱤᱭᱟ ᱛᱮ ᱚᱱᱠᱟ ᱡᱩᱫᱤ ᱟᱨᱦᱚᱸ ᱦᱩᱭᱩᱜᱼᱟ, ᱪᱟᱨ ᱯᱟᱸᱪ ᱢᱟᱱᱮ ᱯᱩᱱ ᱢᱚᱬᱮ ᱥᱮᱨᱢᱟ ᱯᱚᱨᱮ ᱯᱩᱨᱟᱹ ᱠᱚᱞᱮᱥᱴᱟᱨᱵᱚᱱ ᱠᱚᱨᱟᱣᱟ᱾ ᱯᱮᱱᱰᱮᱞ ᱠᱚ ᱠᱚᱨᱟᱣ ᱠᱟᱛᱮ ᱵᱟᱲᱟᱭ ᱢᱟᱠᱚ ᱫᱤᱥᱚᱢ ᱦᱚᱲ ᱡᱮ ᱱᱚᱰᱮ ᱢᱤᱫᱴᱮᱱ ᱚᱱᱩᱥᱴᱷᱟᱱ ᱦᱩᱭᱩᱜ ᱠᱟᱱᱟ ᱠᱚᱞᱮᱡᱽ ᱠᱚ᱾ ᱠᱚᱨᱮᱚᱸ ᱡᱟᱦᱟᱸ ᱡ ᱟᱥᱮ ᱯᱟᱥᱮ ᱨᱮ ᱡᱟᱦᱟᱸ ᱟᱹᱛᱩ ᱠᱚ ᱵᱮᱫᱟ ᱱᱤᱭᱟᱹ ᱠᱚᱨᱮ ᱥᱟᱱᱛᱟᱲ ᱟ ᱟᱹᱛᱩ ᱜᱮ ᱡᱛᱤ ᱡᱟᱹᱥᱛᱤ ᱢᱮᱱᱟᱜᱼᱟ ᱦᱮᱸ
ᱟᱪᱪᱷᱟ
ᱛᱚ ᱱᱚᱣᱟ ᱠᱚᱨᱮᱱ ᱦᱚᱲ ᱠᱚᱦᱚᱸ ᱠᱚ ᱵᱟᱲᱟᱭᱟ ᱢᱟ ᱡᱤᱱᱤᱥ ᱥᱮ ᱪᱮᱫ ᱵᱚᱱ ᱯᱟᱞᱚᱱᱮᱫᱼᱟ ᱢᱮᱱᱛᱮ᱾
ᱮᱠᱫᱚᱢ ᱟᱹᱰᱤ ᱜᱮ ᱥᱟᱚᱛᱠᱷᱟᱱ ᱞᱟᱟ. ᱭᱮᱫᱟ
ᱛᱚ ᱩᱹᱱᱟᱜ ᱩᱱᱟᱹᱜ ᱥᱟᱦᱟᱡᱽ ᱟᱨ
ᱱᱚᱣᱟ ᱚᱠᱛᱚ ᱨᱮ ᱡᱩᱫᱤᱮᱱ ᱚᱱᱟ ᱩᱯᱚᱠᱩᱢᱚ ᱵᱟᱢ ᱠᱚᱨᱟᱣᱟ ᱱᱚᱣᱟ ᱫᱚ ᱟᱨ ᱚᱠᱩ ᱠᱩᱢᱵᱲᱩ ᱨᱮᱱᱟᱜ ᱡᱤᱱᱤᱥ ᱵᱟᱝ ᱠᱟᱱᱟ ᱱᱚᱣᱟ ᱫᱚ ᱟᱵᱚ ᱫᱤᱥᱚᱢ ᱛᱟᱞᱟᱨ᱾ ᱯᱟᱥᱱᱟᱣ ᱫᱟᱲᱮᱭᱟᱜ ᱢᱟ ᱡᱮ ᱢᱟᱦᱟ ᱫᱚ ᱱᱚᱣᱟ ᱠᱟᱱᱟ ᱟᱹᱰᱤ ᱜᱟᱱ ᱵᱟᱝᱠᱚ ᱵᱟᱰᱟᱭᱟ ᱱᱚᱣᱟ ᱵᱚᱱ ᱵᱟᱰᱟᱭ ᱦᱚᱪᱚ ᱠᱚᱣᱟ ᱦᱮᱸ ᱵᱟᱝ ᱱᱚᱣᱟ ᱫᱚ ᱟᱵᱚ᱾ ᱛᱤᱱᱟᱹᱜ ᱜᱟᱱ ᱚᱞᱚᱜ ᱯᱟᱲᱦᱟᱜ ᱠᱚᱲᱟ ᱠᱩᱲᱤ ᱢᱮᱱᱟᱜ ᱠᱚ ᱟᱵᱚ ᱟᱹᱰᱤ ᱢᱟᱨᱟᱝ ᱫᱟᱭᱤᱛᱛᱚ ᱠᱟᱱᱟᱧ ᱟᱵ᱾ ᱩᱱᱠᱩ ᱫᱚ ᱵᱟᱝᱠᱚ ᱵᱟᱲᱟᱭᱟ ᱱᱚᱣᱟ ᱡᱤᱱᱤᱥ ᱦᱩᱞ ᱢᱟᱦ ᱪᱮᱫ ᱠᱟᱱᱟ ᱾ ᱦᱩᱞ ᱢᱟᱦᱟᱤᱫᱤ ᱠᱟᱛᱮᱜ ᱱᱚᱣᱟ ᱤᱫᱤᱠᱟ ᱪᱮᱫ ᱪᱮᱫ ᱠᱷᱟᱹᱛᱤᱨ ᱠᱚ ᱢᱟᱱᱟᱣᱮᱫᱼᱟ ᱱᱚᱣᱟ ᱡᱤᱱᱤᱥ ᱵᱟᱸᱠᱚ ᱵᱟᱲᱟᱭᱟ ᱟᱵᱚᱣᱟᱜ ᱫᱮᱡ ᱛᱚ ᱠᱟᱱᱟ ᱡᱮ ᱢᱩᱩᱨ᱾ ᱦᱮᱸ ᱞᱟᱹᱭ ᱯᱟᱥᱱᱟᱣ ᱨᱮᱱᱟᱜ᱾ ᱟᱨ ᱟᱵᱚ ᱡᱩᱫᱤ ᱱᱤᱛᱚᱜ ᱚᱞᱚᱜ ᱯᱟᱲᱦᱟᱜ ᱠᱚᱲᱟ ᱠᱩᱲᱤ ᱱᱚᱝᱠᱟ ᱟᱹᱪᱩᱨᱚᱜᱼᱟ ᱵᱚᱱ ᱟᱵᱚ ᱛᱟᱞᱟᱨᱮ ᱮᱯᱮᱱ ᱦᱤᱸᱲᱮ ᱵᱚᱱ ᱫᱚᱦᱚᱭᱟ ᱱᱚᱣᱟ ᱫᱚ ᱟᱹᱰᱤ ᱞᱟᱡᱟᱣ ᱨᱮᱱᱟᱜ ᱠᱟᱛᱷᱟ ᱠᱟᱱᱟ ᱢᱮᱱᱛᱮ ᱢᱚᱱᱮᱭᱟ ᱥᱮ ᱵᱟᱝ ᱜᱚᱢᱠᱮ᱾
ᱦᱩᱸᱢ
ᱡᱟᱦᱟᱸ ᱵᱮᱱ ᱞᱟᱹᱭ ᱠᱮᱜᱼᱟ ᱡᱮ ᱚᱱᱠᱟ ᱥᱟᱱᱛᱟᱞ ᱤᱵᱷ ᱚᱱᱠᱟ ᱠᱚ ᱱᱚᱱᱠᱟᱭ ᱜᱮᱭᱟ ᱪᱤ ᱱᱚᱣᱟ ᱫᱚ ᱟᱹᱰᱤ᱾ ᱩᱱᱟᱜ ᱠᱟᱛᱷᱟ ᱠᱟᱱ ᱜᱮᱭᱟ ᱡᱮᱦᱮᱛᱩ ᱟᱵᱮᱱ ᱧᱮᱞ ᱵᱮᱱ ᱮᱴᱟᱜ ᱰᱤᱯᱟᱨᱢᱮᱱᱴ ᱟᱵᱮᱱ ᱛᱚ ᱱᱚᱠᱟ ᱱᱟᱜ ᱢᱚᱱᱮᱨᱮ ᱱᱚᱝᱠᱟᱱᱟᱜ ᱢᱤᱫᱴᱟᱝ ᱚᱱᱛᱚᱨ ᱨᱮ ᱱᱚᱝᱠᱟᱱᱟᱜ ᱢᱤᱫᱴᱟᱝ ᱠᱟᱛᱷᱟᱭ ᱨᱚᱲᱮᱫ ᱜᱮᱭᱟ ᱾ ᱛᱚ ᱱᱚᱣᱟ ᱫᱚ ᱥᱟᱹᱨᱤᱜᱮ ᱫᱩᱠ ᱨᱮᱱᱟᱜ ᱠᱟᱛᱷᱟ ᱠᱟᱱ ᱜᱮᱭᱟ. ᱾ ᱚᱱᱠᱟ ᱮᱥᱟᱥ ᱨᱚᱲᱟᱜ ᱛᱟᱵᱮᱱ ᱡᱮ ᱚᱱᱠᱟ ᱡᱟᱦᱟᱸ ᱛᱤᱱᱟᱹᱜ ᱦᱩᱰᱤᱧ ᱵᱚᱭᱦᱟ ᱵᱩᱦᱤ ᱠᱚ ᱢᱮᱱᱟᱜᱣᱟ ᱚᱸ ᱚᱱᱟ ᱠᱚ ᱵᱚᱱ ᱠᱚᱨᱟᱣ ᱢᱟ ᱛᱚ ᱟᱵᱚ ᱦᱚᱸ ᱢᱟᱲᱟᱝ ᱡᱮ ᱵᱩ᱾ ᱩᱱᱤ ᱵᱚᱭᱦᱟ ᱵᱤᱱ ᱫᱚᱠᱚ ᱠᱚ ᱵᱷᱩᱞ ᱵᱟᱱᱫ ᱠᱚᱨᱟᱣ ᱜᱮᱭᱟ ᱛᱚ ᱟᱵᱚ ᱵᱚᱱ ᱞᱟᱹᱭ ᱥᱚᱡᱷᱮᱭᱟ ᱠᱚ ᱢᱟ ᱱᱚᱣᱟ ᱜᱮ ᱟᱵᱚᱣᱟᱜ ᱢᱤᱫᱴᱟᱱ ᱢᱟᱨᱟᱝ ᱠᱚᱣᱟᱜ ᱫᱚ ᱱᱚᱣᱟ ᱜᱮ ᱫᱟᱹᱭᱤᱚᱛ ᱠᱟᱱᱟ ᱾ ᱦᱮ ᱥᱮ ᱵᱟᱝ ᱜᱚᱢᱠᱮ᱾
ᱦᱳᱭ ᱟᱫᱚ ᱱᱤᱭᱟᱹ ᱴᱟᱭᱚᱢ ᱨᱮ ᱡᱩᱫᱤ ᱟᱞᱮ ᱥᱤᱱᱤᱭᱟᱨ ᱠᱚᱨᱮᱱ ᱡᱟᱦᱟᱸᱭ ᱩᱱᱠᱩ ᱡᱩᱫᱤ ᱵᱟᱠᱚ ᱠᱚᱨᱟᱣᱟ ᱦᱮᱸ ᱡᱩᱱᱤᱭᱟᱨ ᱫᱚ ᱚᱠᱟ ᱠᱷᱚᱱ ᱠᱚ ᱧᱮᱞ ᱫᱚᱦᱚ ᱭᱟ ᱥᱮᱬᱟ ᱫᱚᱦᱚᱭᱟ ᱛᱚᱵᱮ ᱛᱚ ᱟᱠᱚ ᱠᱚ ᱞᱟᱦᱟ ᱤᱫᱤᱭᱟ ᱛᱟᱭᱚᱢ ᱵᱤᱫᱟᱹᱞ ᱦᱮᱸ
ᱱᱚᱣᱟ ᱢᱟ ᱥᱟᱹᱨᱤ ᱠᱟᱛᱷᱟ ᱠᱟᱱᱟ ᱡᱮ ᱢᱤᱫᱴᱟᱝ ᱟ ᱡᱟᱦᱟ ᱡᱚᱫᱤ ᱡᱟᱦᱟᱸᱟᱸ ᱨᱮ ᱫᱟᱫᱟ ᱠᱚ ᱛᱟᱦᱚᱞᱮ ᱨᱛᱩ ᱡᱤ ᱵᱟᱝ ᱠᱚ ᱫᱩᱥ ᱴᱠ ᱪᱤᱠᱟᱛᱮ ᱱᱩᱠᱩ ᱱᱟᱣᱟ ᱱᱟᱣᱟ ᱠᱚᱫᱚ ᱩᱱᱠᱩ ᱫᱚ ᱪᱤᱠᱟᱛᱮᱠᱚ ᱵᱩᱡᱷᱟᱣᱟ ᱮ ᱱᱚᱣᱟ ᱫᱚ ᱱᱚᱝᱠᱟ ᱦᱩᱭᱩᱜᱼᱟ ᱥᱮ ᱱᱚᱸᱠᱟ ᱚᱠᱟᱴᱷᱧ ᱪᱟᱞᱟᱣ ᱞᱮᱠᱷᱟᱱ ᱱᱚᱣᱟ ᱨᱮᱱᱟᱜ ᱯᱟᱨᱢᱤᱥᱚᱱ ᱧᱟᱢᱟ ᱥᱮ ᱚᱠᱚᱭ ᱠᱚ ᱪᱮᱫᱟᱠ ᱨᱚᱲ ᱦᱩᱭᱩᱜᱼᱟ ᱚᱠᱟᱨᱮ ᱪᱮ ᱚᱱᱟ ᱫᱚ ᱥᱟᱶᱜ ᱠᱟᱱᱟ ᱱᱚᱣᱟ ᱫᱚ ᱥᱮᱬᱟ ᱠᱟᱛᱮᱫ ᱵᱚᱱ ᱟᱹᱜᱩᱭᱟ ᱚᱠᱚᱭ ᱥᱮ ᱵᱟᱭ ᱥᱮᱬᱟ ᱠᱟᱛᱮᱫ ᱫᱚ ᱵᱟᱭ ᱦᱤᱡᱩᱜᱼᱟ ᱚᱸᱰᱮ ᱱᱚᱸᱰᱮ ᱵᱚᱱ ᱥᱮᱬᱟᱭᱟ ᱾ ᱢᱤᱫᱴᱟᱝ ᱥᱤᱥᱴᱮᱢ ᱟᱞᱟᱜ ᱤᱥᱠᱩᱞ ᱨᱮᱫᱚ ᱱᱚᱝᱠᱟ ᱛᱟᱦᱮᱸ ᱞᱮᱱᱟ ᱠᱚᱞᱮᱡᱽ ᱨᱮ ᱱᱚᱝᱠᱟ ᱛᱟᱦᱮᱱᱟ ᱤᱭᱩᱱᱤᱵᱷᱟᱨᱥᱤᱴᱤ ᱨᱮ ᱱᱚᱝᱠᱟ ᱦᱩᱭᱩᱜᱼᱟ ᱾ ᱟᱜ ᱨᱩᱛᱨᱟᱵ ᱛᱟᱦᱮᱸᱱᱚ ᱡᱤᱱᱤᱥ ᱛᱮᱫ ᱫᱚ ᱚᱱᱟᱜᱮ ᱠᱟ ᱠᱤᱱᱛᱩ ᱠᱤᱪᱷᱩ ᱯᱟᱨᱢᱤ ᱥᱚᱱ ᱦᱟᱛᱟᱣ ᱵᱮᱯᱟᱨ ᱢᱮᱱᱟᱜᱼᱟ ᱛᱚ ᱦᱮᱸᱥᱮ ᱵᱟᱝ ᱜᱚᱝᱮ
ᱦᱩᱸ ᱯᱟᱨᱢᱤᱥᱚᱱ ᱦᱟᱛᱟᱣ ᱦᱩᱭᱩᱜ ᱜᱮᱭᱟ ᱟᱨ ᱮᱢ ᱦᱚᱸᱠᱚ ᱮᱢᱚᱜ ᱜᱮᱭᱟ ᱟᱫᱚ ᱜᱤᱫᱽᱨᱟᱹ ᱠᱚᱜᱮ ᱚᱱᱠᱟ ᱡᱩᱫᱤ ᱵᱟᱠᱚ ᱛᱟᱦᱮᱱᱟ ᱚᱱᱠᱟ ᱩᱫᱽᱫᱳᱵ
ᱦᱮᱸ ᱴᱷᱤᱠ ᱴᱷᱤᱠ ᱱᱚᱣᱟ ᱠᱟᱱ ᱜᱮᱭᱟ ᱢᱟᱨᱟᱝ ᱠᱟᱛᱷᱟ ᱦᱩᱭᱩᱜ ᱠᱟᱱᱟ ᱡᱟᱦᱟᱸᱭ ᱥᱟᱹᱛ ᱥᱟᱯᱲᱟᱣ ᱩᱱᱠᱩ ᱜᱮᱛᱚ ᱯᱳᱭᱞᱳ ᱢᱟᱲᱟᱝ ᱞᱟᱜᱟᱜ ᱟ ᱥᱮ ᱵᱟᱝ ᱟᱨ ᱡᱩᱫᱤ ᱩᱱᱠᱩ ᱜᱮ ᱵᱟᱝᱠᱚ ᱞᱟᱦᱟᱜᱼᱟ ᱫᱚ ᱪᱤᱠᱟᱛᱮ ᱦᱩᱭᱩᱜᱼᱟ ᱱᱚᱣᱟ ᱢᱤᱫᱴ ᱜᱟᱱ ᱫᱚ ᱚᱱᱟ ᱠᱚᱫᱚ ᱤᱢᱱᱤ ᱜᱮᱭᱟ ᱡᱮ ᱜᱚᱴᱟᱜ ᱜᱮ ᱢᱟᱱᱟᱣ ᱟᱹᱰᱤ ᱡᱳᱨ ᱫᱚᱨᱠᱟᱨ ᱢᱮᱱᱟᱜ ᱟᱠᱟᱫᱟ ᱾ ᱱᱟᱦᱟᱜ ᱚᱠᱛᱚ ᱨᱮ ᱟᱵᱚ ᱥᱟᱱᱛᱟᱲ ᱠᱚ ᱡᱩᱫᱤ ᱵᱟᱵᱚᱱ ᱢᱟᱱᱟᱣ ᱫᱟ ᱮᱴᱟᱜ ᱜᱟᱛᱟᱠ ᱨᱮᱱ ᱫᱚᱵᱚᱱ ᱧᱮᱞᱮᱫ ᱠᱚᱣᱟ ᱩᱱᱠᱩ ᱫᱚ ᱤᱢᱱᱤ ᱛᱮ ᱟᱵᱚ ᱪᱮᱛᱟᱱ ᱨᱮ ᱦᱤᱥᱟᱹ ᱥᱩᱭᱟᱹ ᱢᱟ ᱢᱮᱱᱟᱜ ᱛᱟᱠᱚᱣᱟ ᱪᱮᱫᱟᱜ ᱮ ᱢᱟᱱᱟᱣᱟ ᱟᱢᱟᱜ ᱵᱟᱭ ᱢᱟᱱᱟᱣ ᱞᱟᱹᱜᱤᱫ ᱩᱣᱟᱜ ᱟᱞᱚᱢ ᱞᱟᱹᱭ ᱵᱟᱲᱟᱭᱟ ᱚᱱᱟ ᱞᱤᱭᱮ ᱢᱚᱪᱟ ᱟᱞᱚᱢ ᱨᱟᱠᱟᱵ ᱵᱟᱲᱟᱭᱟ ᱡᱩᱫᱤᱭᱚ ᱠᱚ ᱢᱟᱱᱟᱣ ᱠᱚᱣᱟ ᱚᱸᱰᱮ ᱢᱤᱫ ᱜᱷᱟᱹᱲᱤᱡ ᱪᱟᱞᱟᱜ ᱢᱮ ᱠᱟᱹᱴᱤᱡ ᱨᱚᱲ ᱵᱟᱲᱟᱭ ᱢᱮ ᱚᱱᱟᱜᱮ ᱱᱤᱛᱟᱜ ᱫᱚᱱ ᱞᱮᱠᱟᱱᱟᱜ ᱢᱤᱫᱴᱟᱝ ᱢᱮᱱᱟᱜ ᱜᱮ ᱦᱮᱸ ᱥᱮ ᱟᱵᱚ ᱡᱩᱫᱤ ᱱᱚᱣᱟ ᱵᱚᱱ ᱵᱟᱵᱚᱱ ᱠᱚᱨᱟᱣ ᱪᱤᱠᱟᱛᱮ ᱦᱩᱭᱩᱜᱼᱟ
ᱱᱚᱣᱟ ᱟᱹᱰᱤᱜᱟᱱ ᱫᱤᱠᱩ ᱠᱚᱦᱚᱸ ᱵᱟᱠᱚ ᱵᱟᱲᱟᱭᱟ ᱥᱤᱫᱩ ᱠᱟᱹᱟᱹᱱᱩ ᱣᱟᱜ ᱚᱵᱚᱫᱟᱱ ᱪᱮᱫ ᱠᱟᱱᱟ ᱦᱮᱸ ᱦᱩᱞ ᱢᱟᱦᱟ ᱪᱮᱫᱟᱜ ᱵᱚᱱ ᱢᱟᱱᱟᱣᱟ? ᱦᱮᱸ ᱥᱮ ᱵᱟᱝᱟ ᱟᱵᱚ ᱡᱩᱫᱤ ᱚᱱᱟ ᱫᱤᱥᱚᱢ ᱦᱚᱲ ᱛᱮ ᱵᱟᱵᱚ ᱥᱚᱫᱚᱨᱟ ᱦᱮᱸ ᱟᱠᱚ ᱫᱚ ᱫᱤᱠᱩ ᱠᱚ ᱦᱚᱲ ᱠᱚᱫᱚ ᱩᱱᱠᱩ ᱫᱚ ᱴᱷᱤᱠ ᱜᱮᱠᱚ ᱥᱚᱫᱚᱨᱟ ᱩᱱᱠᱩ ᱫᱚ ᱠᱷᱩᱫᱤᱨᱟᱢᱟᱜ ᱡᱚᱱᱢᱚ ᱦᱚᱸᱠᱚ ᱢᱟᱱ